ᱦᱮᱞᱳ ᱜᱚᱝᱼᱼ
ᱦᱚᱭ ᱜᱚᱢᱠᱮ ᱡᱚᱦᱟᱨ ᱜᱮ
ᱡᱚᱦᱟᱨ ᱜᱮ ᱜᱚᱢᱠᱮ ᱡᱚᱦᱟᱨ ᱜᱮ ᱛᱚ ᱜᱚᱢᱠᱮ ᱛᱚ ᱞᱟᱹᱭ ᱛᱟᱞᱟᱝ ᱢᱮ ᱴᱚᱯᱤᱠ ᱫᱚ ᱪᱮᱫ ᱱᱤᱭᱟᱹ ᱛᱮᱞᱟᱝ ᱟᱞᱳᱪᱚᱱᱟᱭᱟ ᱛᱤᱦᱮᱧ ᱫᱚ
ᱟᱹᱻ ᱛᱮᱦᱮᱧ ᱞᱟᱝ ᱜᱟᱞᱢᱟᱨᱟᱣ ᱠᱚᱜᱼᱟ ᱟᱨ ᱟᱹᱵᱤᱱ ᱜᱮ ᱡᱟᱦᱟᱱᱟᱜ ᱵᱮᱱ ᱦᱩᱫᱤᱥ ᱠᱟᱱ ᱠᱷᱟᱱ ᱟᱫᱚ ᱡᱩᱫᱤ ᱡᱟᱹᱨᱩᱲ ᱯᱟᱲᱟᱜ ᱠᱷᱟᱱ ᱫᱚᱞᱤᱧ ᱞᱟᱹᱭᱟ ᱦᱟᱸᱜ ᱴᱚᱯᱤᱠ ᱫᱚ
ᱟᱪᱪᱷᱟ ᱟᱪᱪᱷᱟ
ᱦᱮᱸ
ᱛᱚ ᱴᱨᱚᱯᱤᱠ ᱴᱟᱜ ᱞᱟᱹᱭ ᱞᱮᱠᱷᱟᱱ ᱫᱚ ᱵᱷᱟᱹᱜᱤ ᱠᱚᱜᱼᱟ ᱡᱟᱦᱱᱟᱜ ᱢᱟᱱᱮ ᱚᱱᱠᱟ ᱛᱟᱦᱚᱞᱮ ᱴᱨᱚᱯᱤᱠ ᱫᱚ ᱦᱩᱭᱩᱜ ᱠᱟᱱᱟ ᱛᱟᱦᱚᱞᱮ ᱟᱹᱰᱤ ᱥᱚᱢᱟᱡᱽ ᱱᱤᱭᱮ ᱞᱟᱝ ᱜᱚᱞᱯᱷᱚᱠᱟᱜ ᱞᱮᱜᱮ ᱛᱟᱦᱞᱮ
ᱥᱚᱢᱟᱡᱽ ᱦᱳᱭ ᱦᱳᱭ ᱟᱹᱞᱤᱧ ᱦᱚᱞᱤᱧ ᱢᱮᱱᱮᱫ ᱜᱮᱭᱟ ᱥᱚᱢᱟᱡᱽ ᱱᱤᱭ ᱛᱮᱜᱮᱞᱟᱝ ᱨᱚᱯᱚᱲᱟ ᱦᱳᱭ ᱦᱳᱭ
ᱛᱚ ᱥᱚᱢᱟᱡᱽ ᱛᱮᱫ ᱞᱟᱹᱭ ᱞᱮᱠᱷᱟᱱ ᱟᱹᱰᱤ ᱱᱟᱯᱟᱭ ᱠᱚᱜᱼᱟ
ᱦᱳᱭ ᱴᱚᱯᱤᱠ ᱱᱤᱭᱮ ᱛᱮᱼᱼ ᱢᱟᱱᱮ ᱚᱱᱠᱟ ᱫᱚ ᱟᱹᱞᱤᱧ ᱵᱟᱹᱞᱤᱧ ᱦᱩᱫᱤᱥ ᱠᱟᱱᱟ ᱦᱩᱫᱤᱥ ᱫᱚ ᱟᱫᱚ ᱵᱟᱝ ᱪᱤᱠᱟᱣ ᱟᱠᱟᱱᱟ ᱥᱚᱢᱟᱡᱽ ᱱᱤᱭᱮ ᱛᱮᱞᱟᱝ ᱨᱚᱯᱚᱲ ᱞᱮᱱᱠᱷᱟᱡ ᱵᱟᱝ ᱡᱩᱛᱩᱜᱼᱟ
ᱦᱮᱸ ᱦᱮᱸ ᱡᱮ ᱱᱚᱜᱼᱚᱭ ᱱᱤᱭᱟᱹ ᱵᱚᱪᱷᱚᱨ ᱨᱮ ᱪᱮᱫ ᱪᱤᱠᱟᱹᱜ ᱠᱟᱱᱟ ᱥᱮ ᱟᱜᱟᱢ ᱫᱤᱱ ᱨᱮ ᱥᱮ ᱯᱟᱹᱦᱤᱞ ᱫᱤᱱᱨᱮ ᱟᱵᱚᱨᱮᱱ ᱦᱟᱯᱲᱟᱢ ᱠᱚ ᱪᱮᱫ ᱠᱚ ᱪᱤᱠᱟᱹᱣ ᱟᱠᱟᱫᱟ ᱥᱮ ᱱᱤᱛᱚᱝ ᱪᱮᱫ ᱪᱤᱠᱟᱹ ᱪᱟᱞᱟᱜ ᱠᱟᱱᱟ ᱪᱮᱫ ᱞᱮᱠᱟ ᱦᱩᱭᱩᱜ ᱠᱟᱱᱟ ᱚᱱᱟ ᱱᱤᱭᱮ ᱛᱮ ᱢᱟᱱᱮ ᱠᱟᱹᱴᱤᱡ ᱜᱟᱯᱟᱞᱢᱟᱨᱟᱣ ᱞᱮᱠᱷᱟᱱ ᱫᱚ ᱟᱹᱰᱤ ᱱᱟᱯᱟᱭ ᱠᱚᱜᱼᱟ
ᱚᱻ ᱟᱪᱪᱷᱟ ᱱᱟᱥᱮᱱᱟᱜ ᱞᱤᱧ ᱥᱚᱢᱟᱡᱽ ᱱᱤᱭᱮ ᱛᱮ ᱢᱟᱱᱮ ᱢᱤᱫᱴᱮᱱ ᱱᱤᱭᱟᱹᱛᱮ ᱠᱩᱠᱞᱤ ᱞᱤᱧ ᱫᱚᱦᱚ ᱠᱮᱭᱟ ᱟᱫᱚ ᱥᱚᱢᱟᱡᱽ ᱥᱮᱞᱮᱫ ᱦᱚᱞᱟᱝ ᱜᱟᱞᱢᱟᱨᱟᱜᱼᱟ ᱛᱚᱵᱮ ᱟᱪᱪᱷᱟ ᱟᱯᱮ ᱥᱮᱫ ᱫᱚ ᱱᱷᱟᱜ ᱪᱮᱫ ᱞᱮᱠᱟ ᱛᱚᱵᱮ ᱟᱵᱩ ᱥᱟᱱᱛᱟᱞ ᱥᱚᱢᱟᱡᱽ ᱨᱮᱱ ᱚᱠᱟ ᱫᱚ ᱚᱞ ᱯᱟᱲᱦᱟᱜ ᱫᱚ ᱪᱮᱫ ᱞᱮᱠᱟ ᱚᱞ ᱯᱟᱲᱦᱟᱜ ᱠᱟᱱ ᱜᱮᱭᱟ ᱠᱚ
ᱟᱞᱮᱥᱮᱫ ᱫᱚ ᱜᱚᱢᱠᱮ ᱫᱚ ᱚᱞᱚᱜ ᱯᱟᱲᱦᱟᱣ ᱫᱚ ᱢᱮᱱᱟᱜ ᱠᱚᱜᱮᱭᱟ ᱛᱚ ᱚᱱᱮ ᱚᱱᱠᱟ ᱡᱚᱛᱚ ᱢᱟ ᱚᱱᱠᱟ ᱢᱟ ᱵᱟᱝ ᱠᱚ ᱯᱟᱲᱦᱟᱜ ᱠᱟᱱ ᱠᱤᱪᱷᱩᱴᱟ ᱢᱮᱱᱟᱜ ᱠᱚᱣᱟ ᱟᱨ ᱠᱤᱪᱷᱩᱴᱟ ᱫᱚ ᱵᱟᱝ ᱛᱚ ᱱᱮᱱᱠᱟ ᱱᱚᱜᱼᱚᱭ ᱞᱟᱹᱭ ᱞᱮᱠᱷᱟᱱ ᱱᱚᱜᱼᱚᱭ ᱦᱚᱲ ᱛᱮᱦᱚᱸ ᱫᱳᱜ ᱟᱠᱟᱱᱟ ᱥᱟᱱᱛᱟᱞ ᱥᱚᱢᱟᱡᱽ ᱛᱮ ᱟᱵᱳᱣᱟᱜ ᱟᱲᱟᱝ ᱛᱮ ᱛᱟᱨᱮᱦᱚᱸ
ᱵᱟᱝᱞᱟ ᱢᱤᱰᱤᱭᱟᱢ ᱛᱮᱦᱚᱸ ᱠᱟᱱᱟ ᱛᱚ ᱡᱚᱛᱚ ᱦᱚᱲ ᱫᱚ ᱚᱱᱠᱟ ᱢᱮᱱᱟᱜ ᱠᱚᱣᱟ ᱠᱤᱪᱷᱩ ᱚᱨᱫᱷᱮᱠ ᱢᱮᱱᱟᱜ ᱠᱚᱣᱟ ᱵᱟᱝᱞᱟ ᱢᱤᱰᱤᱭᱟᱢ ᱛᱮ ᱠᱤᱪᱷᱩ ᱦᱚᱲ ᱛᱮᱦᱚᱸ ᱢᱮᱱᱟᱜ ᱠᱚᱣᱟ ᱢᱮᱱᱟᱜᱼᱟ ᱱᱚᱜᱼᱚᱭ ᱡᱮ ᱵᱚᱱ ᱨᱚᱲᱮᱫ ᱠᱟᱱ ᱦᱚᱸᱜ ᱱᱚᱝᱠᱟ᱾
ᱦᱳᱭ ᱛᱚ ᱟᱞᱮ ᱥᱮᱫ ᱦᱚᱸᱞᱤᱧ ᱞᱟᱹᱭ ᱮᱫᱟ ᱟᱞᱮ ᱥᱮᱱᱟᱜ ᱠᱟᱛᱷᱟ ᱠᱚᱦᱚᱸ ᱟᱞᱮ ᱥᱮᱱ ᱦᱚᱸ ᱱᱟᱦᱟᱜ ᱢᱟᱱᱮ ᱚᱞᱚᱜ ᱚᱲᱟᱜ ᱦᱚᱲ ᱫᱚ ᱦᱟᱸᱜ ᱵᱚᱨᱛᱚᱢᱟᱱ ᱫᱚ ᱡᱚᱛᱷᱮᱥᱴᱚ ᱠᱚ ᱩᱰᱩᱠ ᱡᱟᱨᱣᱟ ᱟᱠᱟᱱᱟ ᱦᱟᱸᱜ ᱵᱟᱹᱭ ᱵᱟᱹᱭᱛᱮ ᱚᱞᱚᱜ ᱯᱟᱲᱦᱟᱜ ᱠᱟᱱ ᱜᱮᱭᱟ ᱠᱚ ᱟᱞᱮ ᱥᱮᱫ ᱦᱚᱸ ᱦᱳᱭ ᱟᱫᱚ ᱠᱤᱪᱷᱩᱜᱟᱱ ᱦᱟᱸᱜ ᱚᱱᱠᱟ ᱵᱷᱤᱛᱨᱤ ᱵᱷᱤᱛᱨᱤ ᱡᱟᱭᱜᱟ ᱮᱨᱤᱭᱟ ᱢᱟᱱᱮ ᱠᱤᱪᱷᱩ ᱜᱟᱱ ᱫᱚ ᱛᱷᱚᱲᱟ ᱜᱟᱱ ᱵᱮᱠᱳᱣᱟᱨᱰ ᱡᱟᱭᱜᱟ ᱨᱮ ᱢᱮᱱᱟᱜ ᱠᱚ ᱛᱟᱵᱚᱱᱟ ᱥᱮ ᱟᱵᱚᱨᱮᱱ ᱦᱚᱲ ᱠᱚ ᱚᱠᱟ ᱫᱚ ᱚᱱᱠᱟᱱᱟᱜ ᱵᱤᱨ ᱠᱚᱨᱮ ᱥᱮ ᱚᱱᱠᱟᱱᱟᱜ ᱛᱚᱯᱷᱟ ᱛᱚᱯᱷᱟᱛ ᱛᱚ ᱚᱱᱠᱟᱱᱟᱜ ᱡᱟᱭᱜᱟ ᱨᱮᱫᱚ ᱛᱷᱚᱲᱟ ᱥᱚᱨᱠᱟᱨᱟᱜ ᱤᱭᱟᱹ ᱠᱚᱦᱚᱸ ᱚᱱᱠᱟᱱᱟᱜ ᱤᱥᱠᱩᱞ ᱤᱭᱟᱹ ᱠᱚᱦᱚᱸ ᱵᱟᱭ ᱪᱟᱞᱟᱣ ᱛᱤᱭᱟᱹᱜ ᱠᱟᱜᱼᱟ ᱥᱮ ᱟᱫᱚ ᱠᱤᱪᱷᱩ ᱜᱟᱱ ᱯᱨᱟᱭᱵᱷᱮᱴ ᱤᱥᱠᱩᱞ ᱠᱚᱠᱚ ᱵᱮᱱᱟᱣ ᱵᱟᱲᱟᱣ ᱠᱟᱜᱼᱟ᱾ ᱛᱚ ᱚᱱᱟ ᱠᱚᱨᱮ ᱠᱚ ᱯᱟᱲᱦᱟᱣ ᱤᱭᱟᱹᱜ ᱠᱟᱱᱟ ᱟᱞᱮ ᱡᱟᱜᱟ ᱢᱤᱫᱴᱮᱱ ᱡᱟᱜᱟ ᱢᱮᱱᱟᱜᱼᱟ ᱱᱟᱦᱟᱜ ᱟᱞᱮ ᱚᱲᱟᱜ ᱥᱩᱨ ᱧᱚᱜ ᱨᱮᱜᱮ ᱱᱟᱜ ᱢᱤᱫᱴᱮᱡ ᱡᱟᱭᱜᱟ ᱢᱮᱱᱟᱜᱼᱟ ᱟᱫᱚ ᱚᱱᱟ ᱡᱟᱜ ᱜᱟ ᱨᱮᱫᱚ ᱱᱚᱝᱠᱟᱱᱟᱜ ᱯᱚᱨᱤᱥᱛᱤᱛᱤ ᱦᱩᱭ ᱟᱠᱟᱱᱟ ᱥᱮ ᱛᱚ ᱵᱤᱨ ᱮᱨᱤᱭᱟ ᱠᱟᱱᱟ ᱚᱱᱟ ᱫᱚ ᱵᱤᱨ ᱮᱨᱤᱭᱟ ᱢᱟᱱᱮ ᱥᱚᱨᱠᱟᱨᱟᱜ ᱠᱳᱱᱳ ᱤᱭᱟᱹ ᱵᱟᱹᱱᱩᱜᱼᱟ ᱢᱟᱱᱮ ᱚᱸᱰᱮ ᱫᱚ ᱢᱟᱱᱮ ᱵᱤᱨ ᱯᱷᱚᱨᱮᱥᱴ ᱯᱷᱚᱨᱮᱥᱴ ᱮᱨᱤᱭᱟ ᱯᱟᱲᱟᱜ ᱠᱟᱱᱟ ᱥᱮ ᱵᱤᱨ ᱱᱟᱣᱟ ᱜᱮᱠᱚ ᱥᱟᱯᱷᱟᱣ ᱠᱟᱜᱼᱟ ᱥᱮ ᱛᱚ ᱟᱭᱢᱟ ᱜᱟᱱ ᱪᱚᱞᱞᱤᱥ ᱯᱚᱧᱪᱟᱥᱴᱤ ᱜᱟᱱ ᱟᱹᱛᱩ ᱢᱟᱱᱮ ᱚᱸᱰᱮ ᱫᱚ ᱢᱮᱱᱟᱜᱼᱟ ᱟᱵᱚ ᱥᱟᱱᱛᱟᱞᱟᱜ᱾ ᱛᱚ ᱚᱸᱰᱮ ᱫᱚ ᱱᱤᱛ ᱦᱟᱹᱵᱤᱡᱽ ᱛᱮ ᱥᱟᱨᱠᱟᱨᱟᱜ ᱤᱭᱟᱹ ᱜᱚᱲᱚ ᱜᱚᱯᱚᱲᱚ ᱫᱚ ᱵᱟᱝ ᱪᱟᱞᱟᱣ ᱠᱟᱱᱟ ᱤᱥᱠᱩᱞ ᱠᱚ ᱵᱟᱹᱱᱩᱜᱼᱟ ᱰᱟᱦᱟᱨ ᱠᱩᱦᱚᱸ ᱵᱟᱝ ᱦᱩᱭ ᱠᱟᱱᱟ ᱛᱚ ᱛᱷᱚᱲᱟ ᱜᱟᱱ ᱚᱱ ᱩᱱᱟ ᱡᱟᱜᱟ ᱟᱹ ᱢᱟᱱᱮ ᱟᱵᱩ ᱨᱮᱱ ᱤᱭᱟᱹ ᱜᱤᱫᱽᱨᱟᱹ ᱯᱤᱫᱽᱨᱟᱹ ᱠᱚ ᱚᱥᱤᱠᱷᱤᱛ ᱢᱟᱱᱮ ᱵᱟᱠᱚ ᱯᱟᱲᱦᱟᱜ ᱠᱟᱱᱟ ᱵᱮᱜᱚᱨ ᱯᱟᱲᱦᱟᱜ ᱛᱮ ᱢᱮᱱᱟᱜ ᱠᱚᱣᱟ ᱳᱭ ᱟᱫᱚ ᱠᱤᱪᱷᱩ ᱜᱟᱱ ᱮᱱᱡᱤᱭᱳ ᱠᱚ ᱛᱷᱚ ᱮᱱᱡᱤᱭᱳ ᱠᱚᱠᱚ ᱞᱟᱜᱟᱣ ᱠᱟᱱᱟ ᱮᱱᱡᱤᱭᱳ ᱛᱷᱨᱩ ᱛᱮᱠᱩ ᱯᱟᱲᱦᱟᱣ ᱵᱟᱲᱟᱜ ᱠᱟᱱᱟ᱾ ᱛᱚ ᱚᱱᱮ ᱚᱝᱠᱟᱱᱟᱜ ᱯᱚᱥᱛᱷᱤᱛᱤ ᱦᱩᱭ ᱠᱟᱱᱟ ᱟᱨ ᱵᱟᱹᱭ ᱵᱟᱹᱭ ᱛᱮ ᱢᱟᱱᱮ ᱡᱚᱛᱷᱮᱥᱴᱚ ᱜᱮ ᱵᱟᱹᱠᱤ ᱡᱟᱜᱟ ᱠᱚᱨᱮ ᱫᱚ ᱚᱞᱚᱜ ᱯᱟᱲᱦᱟᱜ ᱠᱚ ᱥᱮᱬᱟᱭ ᱫᱟ ᱥᱮ ᱠᱤᱪᱷᱩ ᱜᱟᱱ ᱫᱚ ᱢᱟᱱᱮ ᱜᱚᱜᱚ ᱵᱟᱵᱟ ᱠᱚ ᱴᱷᱤᱠ ᱜᱤ ᱠᱟ ᱟᱹ ᱴᱷᱤᱠ ᱦᱚᱲ ᱫᱚ ᱢᱟᱱᱮ ᱛᱷᱚᱲᱟ ᱜᱟᱱ ᱨᱮ ᱢᱟᱱᱮ ᱜᱤᱫᱽᱨᱟᱹ ᱯᱤᱫᱽᱨᱟᱹ ᱠᱩ ᱥᱮ ᱤᱭᱟᱹ ᱠᱚ ᱯᱟᱲᱦᱟᱜ ᱠᱟᱱ ᱜᱮᱭᱟ ᱠᱚ ᱯᱟᱲᱦᱟᱣ ᱫᱚ
ᱯᱟᱲᱦᱟᱜ ᱠᱟᱱ ᱜᱮᱭᱟ ᱠᱚ ᱦᱮᱸ ᱦᱮᱸ ᱚᱱᱟ ᱢᱟ ᱟᱹᱰᱤ ᱱᱟᱯᱟᱭ ᱠᱟᱛᱷᱟ ᱠᱟᱱ ᱜᱮᱭᱟ᱾
ᱦᱳᱭ ᱟᱫᱚ ᱟᱯᱮ ᱥᱮᱜ ᱜᱮ ᱱᱟᱦᱟᱸᱜ ᱪᱮᱫ ᱞᱮᱠᱟ ᱵᱟᱝ ᱵᱟᱹᱠᱤ ᱫᱚ ᱟᱪᱪᱷᱟ ᱢᱮᱱᱫᱟᱞᱤᱧ ᱟᱪᱪᱷᱟ ᱟᱯᱮ ᱥᱮᱜ ᱫᱚ ᱪᱟᱹᱠᱨᱤ ᱵᱟᱹᱠᱨᱤ ᱠᱚᱫᱚ ᱟᱫᱚ ᱪᱮᱫ ᱞᱮᱠᱟ ᱥᱟᱱᱛᱟᱞ ᱦᱚᱯᱚᱱ ᱠᱚ ᱪᱟᱹᱠᱨᱤ ᱵᱟᱹᱠᱨᱤ ᱠᱚ ᱧᱟᱢᱮᱜ ᱜᱮᱭᱟ ᱠᱚ
ᱛᱚ ᱜᱚᱝᱠᱮ ᱱᱚᱜᱼᱚᱭ ᱱᱤᱛ ᱦᱚᱸ ᱪᱟᱞᱟᱜ ᱠᱟᱱ ᱜᱮᱭᱟ ᱪᱟᱹᱠᱨᱤ ᱵᱟᱹᱠᱨᱤ ᱫᱚ ᱱᱤᱝᱠᱟ ᱫᱚ ᱦᱚᱲ ᱥᱟᱱᱛᱟᱲ ᱟᱵᱚ ᱥᱟᱱᱛᱟᱲ ᱠᱚᱫᱚ ᱟᱹᱰᱤ ᱠᱚᱢ ᱪᱟ ᱡᱮᱜ
ᱯᱟᱲᱦᱟᱜ ᱫᱤᱠ ᱛᱷᱮᱠᱮ ᱫᱚ ᱱᱤᱛ ᱦᱚᱸ ᱚᱝᱠᱟ ᱟᱣᱲᱤ ᱚᱥᱩᱵᱤᱛᱟ ᱢᱟᱱᱮ ᱥᱩᱡᱳᱜᱽ ᱥᱩᱵᱤᱫᱷᱟ ᱫᱚ ᱵᱟᱝ ᱦᱩᱭ ᱠᱟᱱᱟ᱾ ᱛᱚ ᱱᱚᱜ ᱱᱚᱝᱠᱟ ᱵᱮ ᱡᱟᱦᱟᱸ ᱞᱮᱠᱟ ᱵᱮᱱ ᱞᱟᱹᱭ ᱠᱮᱫᱟ ᱡᱮ ᱱᱚᱜᱼᱚᱭ ᱤᱭᱟᱹ ᱤᱱᱟᱹᱜ ᱮᱴᱠᱮᱴᱚᱬᱮ ᱦᱩᱭᱩᱜ ᱠᱟᱱᱟ ᱱᱚᱭ ᱱᱤᱛ ᱦᱚᱸ ᱥᱚᱨᱠᱟᱨ ᱱᱤᱭᱟᱹ ᱱᱤᱭᱟᱹ ᱛᱮ ᱤᱱᱟᱹᱜ ᱯᱩᱨᱟᱹᱴᱟ ᱫᱚ ᱢᱩᱪᱟᱹᱫ ᱫᱷᱟᱹᱨᱤᱜ ᱟᱹᱣᱨᱤ ᱠᱚ ᱠᱚᱢᱯᱞᱤᱴᱟ ᱛᱚ ᱱᱤᱛ ᱦᱚᱸ ᱪᱟᱞᱟᱜ ᱠᱟᱱ ᱜᱮᱭᱟ ᱞᱮᱛᱟᱲ ᱜᱮ ᱢᱮᱱᱟᱜ ᱜᱮᱭᱟ ᱟᱨ ᱱᱚᱝᱠᱟ ᱢᱟᱱᱮ ᱤᱱᱟᱹᱜ ᱦᱚᱸ ᱵᱟᱝ ᱠᱩᱠᱞᱤ ᱠᱟᱱᱟ ᱤᱱᱟᱹ ᱦᱚᱸ ᱯᱩᱨᱟᱹ ᱢᱚᱸᱥ ᱛᱮᱫᱚ ᱟᱹᱣᱨᱤ ᱠᱚ ᱤᱭᱟᱭᱟ ᱢᱟᱱᱮ ᱱᱤᱛ ᱦᱚᱸ ᱦᱮᱸ ᱠᱤᱪᱷᱩ ᱱᱚᱜ-ᱚᱭ ᱛᱤᱭᱟᱜ ᱧᱚᱜ ᱠᱟᱱᱟ ᱦᱟᱸᱜ ᱟᱵᱚᱣᱟᱜ ᱡᱟᱦᱟᱸ ᱱᱚᱣᱟ ᱞᱮᱝᱜᱩᱭᱮᱡᱽ ᱛᱮᱢᱟ ᱯᱟᱥ ᱠᱟᱱᱟ ᱛᱚ, ᱛᱚ ᱯᱟᱥ ᱢᱟ ᱯᱟᱥ ᱠᱟᱱ ᱜᱤ ᱠᱤᱱᱛᱩ ᱱᱚᱼᱚᱭ ᱡᱮ ᱟᱵᱚ ᱦᱚᱲ ᱛᱮᱠᱚ ᱯᱟᱲᱦᱟᱜ ᱠᱟᱱᱟ ᱥᱮ ᱵᱟᱝᱞᱟ ᱛᱮᱠᱚ ᱯᱟᱲᱦᱟᱜ ᱠᱟᱱ ᱨᱮᱦᱚᱸ ᱡᱮ ᱦᱚᱲ ᱫᱚᱠᱚ ᱧᱟᱢᱭᱟ ᱧᱟᱢ ᱢᱟ ᱡᱮ ᱦᱚᱲ ᱟᱵᱚ ᱡᱟᱦᱟᱸ ᱮᱥ ᱴᱤ ᱡᱮ ᱪᱟᱹᱠᱨᱤ ᱠᱩ ᱡᱟᱦᱟᱱᱟᱜ ᱠᱩ ᱛᱚ ᱱᱚᱜ-ᱚ ᱱᱤᱭᱟᱹ ᱜᱤ᱾ ᱢᱟᱱᱮ ᱤᱧ ᱫᱚ ᱧᱮᱞ ᱢᱟᱧ ᱧᱮᱞ ᱵᱟᱲᱟᱭ ᱠᱟᱱ ᱜᱮ ᱟᱹᱰᱤ ᱠᱚᱢ ᱜᱤ ᱮᱥ ᱴᱤ ᱠᱚᱢᱟ ᱟᱹᱰᱤ ᱠᱚᱢ ᱜᱤ ᱪᱟᱹᱠᱨᱤ ᱠᱩ ᱧᱟᱢᱮᱜᱼᱟ᱾ ᱳ ᱵᱤ ᱥᱤ ᱛᱟ ᱯᱚᱨᱮ ᱦᱩᱭᱩᱜ ᱠᱟᱱᱟ ᱮᱴᱟᱜ ᱠᱮᱴᱟᱜᱚᱨᱤ ᱢᱮᱱᱟᱜ ᱠᱚᱣᱟ ᱟᱫᱟᱨᱥ ᱩᱱᱠᱩ ᱫᱚᱠᱩ ᱧᱟᱢᱮᱜ-ᱟ ᱩᱥᱟᱹᱨᱟ᱾ ᱠᱤᱱᱛᱩ ᱱᱚᱼᱚᱭ᱾ ᱴᱤ ᱢᱮᱱᱟᱜ ᱠᱚᱣᱟ ᱩᱱᱠᱩ ᱫᱚ ᱢᱟᱱᱮ ᱯᱟᱲᱦᱟᱜ ᱠᱟᱱ ᱨᱮᱦᱚᱸ ᱠᱚ ᱡᱚᱛᱷᱮᱥᱴᱚ ᱛᱟᱣ ᱩᱱᱠᱩ ᱫᱚ ᱵᱟᱠᱚ ᱮᱢᱟ ᱠᱚ ᱠᱟᱱᱟ᱾ ᱩᱱᱠᱩ ᱫᱚ ᱮᱴᱟᱜ ᱳ ᱵᱤ ᱥᱤ ᱠᱩ ᱮᱴᱟᱜ ᱠᱮᱴᱟᱜᱚᱨᱤ ᱫᱚᱠᱚ ᱮᱢᱟ ᱠᱚ ᱠᱟᱱᱟ ᱚᱱᱟ ᱫᱚ ᱮᱥ ᱴᱤ ᱦᱤᱥᱟᱹᱵᱽ᱾ ᱛᱮ ᱟᱜᱮᱛᱚ ᱟᱵᱚ ᱫᱚ ᱟᱹᱰᱤ ᱦᱚᱲ ᱦᱚᱯᱚᱱ ᱫᱚ ᱟᱹᱰᱤ ᱠᱚᱢ ᱠᱚ ᱮᱢᱟ ᱵᱚᱱᱟ ᱱᱚᱜ ᱚᱝᱠᱟᱭ ᱧᱮᱞ ᱟᱹᱜᱩᱣ ᱠᱟᱫᱟ᱾
ᱟᱪᱪᱷᱟ ᱟᱪᱪᱷᱟ ᱢᱟᱱᱮ ᱟᱵᱤᱱ- ᱤᱢ ᱵᱮᱱ ᱢᱮᱱ ᱫᱟ ᱢᱟᱱᱮ ᱟᱵᱩᱜ ᱮᱥᱴᱤ ᱛᱩᱞᱩᱡ ᱦᱚᱸ ᱢᱟᱱᱮ ᱮᱥᱴᱤ- ᱟ. ᱠᱚᱴᱷᱟ ᱠᱷᱚᱡ ᱪᱟᱹᱠᱨᱤ ᱵᱟᱹᱠᱩ ᱧᱟᱢ ᱫᱟᱹᱲᱤᱭᱟᱹᱜ ᱠᱟᱱᱟ᱾ ᱟᱪᱪᱷᱟ ᱤᱭᱟᱹ ᱢᱟᱱᱮ- ᱮᱯᱞᱟᱭ ᱵᱟᱲᱟᱭᱮᱜ ᱥᱮ ᱠᱩᱨᱩᱢᱩᱴᱩ ᱪᱷᱩᱴᱟᱹᱣ- ᱠᱟᱛᱮᱜ ᱨᱮᱦᱚᱸ ᱢᱟᱱᱮ ᱟᱵᱩ ᱨᱮᱱ ᱫᱩᱠᱩ ᱵᱟᱹᱠᱩ ᱧᱟᱢ ᱫᱟ ᱥᱮ ᱪᱮᱜ ᱞᱮᱠᱟ᱾
ᱦᱮᱸ ᱦᱮᱸ ᱱᱚᱝᱠᱟ ᱱᱚᱝᱠᱟ᱾ ᱢᱟᱱᱮ ᱪᱷᱩᱴᱟᱹᱣ ᱠᱟᱛᱮᱜ ᱨᱮᱦᱚᱸ ᱯᱩᱨᱟᱹ ᱚᱱᱟ ᱥᱮᱴᱮᱨ ᱠᱟᱛᱮᱜ ᱨᱮᱦᱚᱸ ᱯᱩᱨᱟᱹ ᱢᱟᱱᱮ ᱠᱤᱪᱷᱩ ᱫᱚ ᱠᱤᱪᱷᱩ ᱫᱚᱠᱩ- ᱯᱷᱚᱞᱰ ᱫᱚᱠᱩ ᱮᱢᱟ ᱠᱚ ᱠᱚ ᱜᱮᱭᱟ ᱡᱮ ᱱᱤᱭᱟᱹ ᱵᱟᱝ ᱦᱟᱱᱟ ᱪᱮᱫ ᱵᱟᱝ ᱪᱤᱠᱟᱹᱣ ᱠᱟᱱᱟ ᱦᱟᱱᱟ ᱵᱟᱝ ᱪᱤᱠᱟᱹᱣ ᱠᱟᱱᱟ᱾ ᱚᱜ ᱚᱝᱠᱟ ᱢᱟᱱᱮ ᱠᱤᱪᱷᱩᱴᱟ ᱱᱤᱝᱠᱟ ᱯᱨᱚᱵᱞᱮᱢ ᱦᱩᱭ ᱠᱟᱱᱟ᱾ ᱛᱚ ᱱᱚᱚᱝᱠᱟ ᱜᱮ ᱱᱚᱜᱼᱚᱭ ᱡᱮ ᱟᱵᱚ ᱱᱚᱜᱼᱚᱭ ᱠᱤᱪᱷᱩᱴᱟ ᱱᱚᱝᱠᱟ ᱥᱚᱨᱠᱟᱨ- ᱧᱮ ᱞᱮᱜ ᱵᱩᱱ ᱜᱤᱭᱟ ᱠᱚᱠᱟ ᱠᱩ ᱡᱟᱭᱜᱟ ᱨᱮᱫᱚ ᱱᱚᱜ ᱚ ᱱᱚᱝᱠᱟ- ᱤᱥᱠᱩᱞ ᱠᱚᱥᱮ ᱪᱮᱫ ᱵᱟᱝ ᱦᱩᱭ ᱠᱟᱱᱟ ᱚᱱᱟ ᱠᱚᱦᱚᱸ ᱠᱤᱪᱷᱩᱴᱟᱜ ᱟᱹᱰᱤ ᱠᱚᱢ ᱠᱚ ᱧᱮᱞ ᱮᱫᱟ ᱟᱨ ᱞᱟᱹᱭ ᱞᱮᱠᱷᱟᱱ ᱫᱚ ᱱᱚᱝᱠᱟ ᱱᱚᱜᱼᱚᱭᱤᱧ ᱞᱟᱹᱭ ᱠᱮᱫ ᱮᱸ ᱢᱟᱱᱮ ᱡᱟᱦᱟᱸ ᱛᱤᱱᱟᱹᱜ ᱠᱩ ᱯᱟᱲᱦᱟᱣ ᱠᱟᱱ ᱨᱮᱦᱚᱸ ᱧᱟᱢ ᱫᱚᱠᱚ ᱧᱟᱢᱮᱫ ᱠᱟᱱ ᱜᱮᱭᱟ ᱠᱤᱱᱛᱩ ᱯᱩᱨᱟᱹᱴᱟᱜ ᱡᱚᱛᱚ ᱦᱚᱲ ᱫᱚ ᱵᱟᱠᱩ ᱧᱟᱢ ᱫᱟ᱾
ᱦᱩᱸ ᱦᱩᱸ
ᱢᱟᱱᱮ ᱚᱱᱟ ᱡᱟᱭᱜᱟᱨᱮ ᱠᱤᱪᱷᱩ ᱠᱩ ᱮᱴᱟᱜ ᱡᱟᱹᱛ ᱨᱮᱱ ᱠᱚ ᱵᱚᱞᱚᱭᱮᱫ ᱠᱚᱣᱟ ᱱᱚᱜᱼᱚ ᱱᱤᱭᱟᱹ ᱠᱟᱱ ᱜᱮᱭᱟ ᱛᱚ ᱟᱵᱚᱣᱟᱜ ᱡᱟᱦᱟᱸ ᱮᱸᱴᱠᱮᱴᱚᱸᱬᱮ ᱢᱟ
ᱦᱮᱸ ᱟᱪᱪᱷᱟ ᱢᱤᱫᱴᱮᱡ ᱞᱤᱧ ᱠᱩᱞᱤ ᱠᱮᱭᱟ ᱟᱪᱪᱷᱟ ᱛᱚ
ᱦᱮᱸ ᱢᱟ ᱜᱚᱢᱠᱮ
ᱟᱸ ᱱᱚᱸᱰᱮ ᱤᱭᱟᱹᱨᱮ ᱢᱟᱱᱮ ᱜᱟᱹᱞᱛᱤ ᱦᱩᱭ ᱫᱟᱲᱤᱭᱟᱜ ᱨᱮᱦᱚᱸ ᱱᱟᱥᱤᱱᱟᱜ ᱤᱱᱰᱟᱭᱨᱮᱠᱴᱞᱤᱧ ᱨᱚᱲ ᱠᱮᱭᱟ ᱟᱯᱮ ᱢᱟᱱᱮ ᱯᱩᱥᱴᱟᱹᱣ ᱫᱚ ᱵᱟᱹᱞᱤᱧ ᱠᱩᱞᱤ ᱵᱮᱱᱟ ᱱᱟᱦᱟᱜ ᱟᱫᱚ ᱮᱱᱦᱚᱸᱞᱤᱧ ᱠᱩᱞᱤ ᱠᱮᱵᱮᱱᱟ ᱟᱵᱮᱱ ᱚᱠᱟ ᱫᱚᱵᱮᱱ ᱞᱟᱹᱭᱮᱫ ᱠᱟᱱ ᱫᱚ ᱡᱟᱫᱟ ᱫᱚ ᱤᱭᱟᱹ ᱜᱮ ᱡᱟᱹᱱᱤᱡ ᱵᱟᱝ ᱦᱟᱜ ᱢᱟᱨᱤ ᱫᱤᱥᱟᱹᱢ ᱜᱮ ᱵᱟᱝ
ᱦᱮᱸ ᱦᱮᱸ
ᱚᱻ ᱟᱪᱼᱪᱷᱟ ᱟᱪᱪᱷᱟ ᱟᱪᱪᱷᱟ ᱟᱹᱞᱤᱧ ᱫᱚ ᱱᱚᱛᱮᱱᱟᱜ ᱫᱤᱥᱚᱢ ᱥᱮᱫ ᱠᱷᱚᱡ ᱞᱤᱧ ᱨᱚᱲ ᱫᱟ ᱟᱸᱡᱚᱢ ᱫᱟᱵᱤᱱ ᱥᱮ
ᱛᱚ ᱚᱱᱟ ᱢᱟ ᱦᱮᱸ ᱦᱮᱸ ᱟᱹᱞᱤᱧ ᱫᱚᱞᱤᱧ ᱵᱩᱡᱷᱟᱹᱣ ᱠᱮᱫᱟ ᱛᱚ ᱱᱚᱱᱠᱟ ᱟᱵᱩ ᱥᱟᱱᱛᱟᱲ ᱥᱚᱢᱟᱡᱽ ᱨᱮᱢᱟ ᱡᱟᱫᱟ ᱜᱮ ᱡᱟᱹᱥᱛᱤ ᱜᱤ ᱯᱩᱨᱟᱹ ᱱᱚᱝᱠᱟ ᱱᱟᱦᱟᱪᱟᱨ ᱥᱮ ᱵᱷᱟᱹᱲᱤᱡ ᱦᱩᱭ ᱫᱚ ᱦᱩᱭᱩᱜ ᱠᱟᱱ ᱜᱮᱭᱟ ᱛᱚ ᱡᱟᱭᱦᱳᱠ ᱱᱤᱭᱟᱹ ᱠᱚᱜᱮ ᱟᱵᱩ ᱵᱚᱱ ᱪᱮᱥᱴᱟᱭᱟ ᱡᱮ ᱡᱮᱢᱚᱱ ᱱᱤᱛᱚᱝ ᱟᱵᱚ ᱵᱚᱱ ᱡᱟᱦᱟᱱᱟᱜ ᱵᱚᱱ ᱞᱟᱹᱭ ᱞᱮᱠᱷᱟᱱ ᱡᱚ ᱵᱷᱟᱹᱜᱤ ᱵᱷᱟᱹᱜᱤ ᱡᱤᱱᱤᱥ ᱥᱮ ᱱᱟᱯᱟᱭ ᱡᱤᱱᱤᱥ ᱦᱩᱭ ᱫᱟᱲᱮᱭᱟᱜᱼᱟ ᱜᱟᱱᱚᱜᱼᱟ ᱪᱮᱥᱴᱟ ᱛᱚ ᱜᱟᱱᱚᱜ ᱜᱮᱭᱟ ᱛᱚ ᱱᱚᱝᱱᱠᱟ ᱯᱟᱴᱷ ᱠᱟᱱ ᱜᱮᱭᱟ, ᱵᱟᱵᱩᱱ ᱞᱟᱹᱭ ᱯᱟᱥᱱᱟᱣ ᱞᱮᱠᱷᱟᱱ ᱟᱵᱩᱣᱟᱜ ᱪᱮᱫ ᱪᱤᱠᱟᱹᱣ ᱠᱟᱱᱟ ᱵᱟᱝ ᱪᱤᱠᱟᱹᱣ ᱠᱟᱱᱟ ᱛᱚᱵᱮᱱᱟ ᱛᱚ ᱵᱚᱱ ᱧᱟᱢᱟ᱾
ᱚ ᱟᱪᱪᱷᱟ ᱟᱪᱪᱷᱟ ᱟᱪᱷᱟ ᱦᱮ ᱦᱮᱸ ᱛᱚ ᱟᱞᱮ ᱥᱮᱱᱟᱜ ᱞᱤᱧ ᱞᱟᱹᱭᱵᱤᱱᱟ ᱛᱷᱚᱲᱟ ᱟᱪᱪᱷᱟ ᱟᱞᱮ ᱥᱮᱱᱟᱜ ᱫᱚ ᱱᱟᱦᱟᱜ ᱱᱤᱛ ᱦᱟᱹᱵᱤᱡ ᱛᱮᱫᱚ ᱟᱞᱮ ᱫᱚ ᱚᱠᱟ ᱟᱹᱫᱤᱵᱟᱹᱥᱤ ᱠᱚᱫᱚ ᱱᱤᱛ ᱦᱟᱹᱵᱤᱡ ᱛᱮ ᱚᱠᱟ ᱫᱚ ᱮᱥ ᱴᱤ ᱨᱮᱱᱟᱜ ᱫᱟᱨᱡᱟ ᱫᱚ ᱵᱟᱞᱮ ᱧᱟᱢ ᱟᱠᱟᱜᱼᱟ ᱱᱟᱦᱟᱜ, ᱱᱤᱛ ᱫᱚ ᱟᱞᱮ ᱫᱚ ᱱᱚᱱᱰᱮ ᱟᱞᱮ ᱫᱤᱥᱚᱢ ᱨᱮᱫᱚ ᱱᱟᱦᱟᱜ ᱳᱵᱤᱥᱤ ᱨᱮᱠᱚ ᱫᱚᱦᱚ ᱟᱠᱟᱫ ᱞᱮᱭᱟ ᱾ ᱛᱚ ᱳᱵᱤᱥᱤ ᱨᱮᱠᱚ ᱫᱚᱦᱚ ᱠᱟᱜ ᱞᱮᱭᱟ ᱾ ᱦᱳᱭ ᱛᱚ ᱱᱤᱛ ᱫᱚ ᱢᱟᱱᱮ ᱵᱟᱹᱭ ᱵᱟᱹᱭ ᱛᱮ ᱦᱟᱸᱜ ᱳᱵᱤᱥᱤ ᱨᱮᱦᱚᱸ ᱢᱟᱱᱮ ᱛᱷᱚᱲᱠᱟᱜᱼᱟ ᱛᱷᱚᱲᱟ ᱨᱮᱦᱚᱸ ᱛᱷᱚᱲᱟ ᱢᱟᱱᱮ ᱥᱚᱨᱠᱟᱨ ᱫᱚ ᱛᱷᱚᱲᱟ ᱜᱟᱱ ᱨᱮᱦᱚᱸ ᱱᱤᱛ ᱦᱟᱹᱵᱤᱡ ᱛᱮᱫᱚ ᱛᱷᱚᱲᱟ ᱜᱟᱱ ᱢᱟᱱᱮ ᱪᱮᱛᱟᱱ ᱧᱚᱜ ᱪᱮ ᱤᱭᱟᱹ ᱢᱟᱱᱮ ᱛᱷᱚᱲᱟᱭ ᱢᱮᱫᱽ ᱞᱩᱛᱩᱨ ᱠᱟᱜ ᱞᱮᱭᱟ ᱟᱫᱚ ᱯᱟᱹᱦᱤᱞ ᱫᱚ ᱦᱟᱸᱜ ᱵᱟᱭ ᱤᱭᱟᱹᱣ ᱟᱠᱟᱜ ᱞᱮ ᱛᱟᱦᱮᱱᱚᱜᱼᱟ ᱟᱫᱚ ᱠᱤᱪᱷᱩ ᱫᱤᱱ ᱱᱚᱜᱼᱚᱭ ᱯᱮ ᱵᱚᱪᱷᱚᱨ ᱜᱟᱱ ᱦᱩᱭ ᱠᱟᱛᱮᱜ ᱫᱚ ᱢᱟᱱᱮ ᱞᱟᱦᱮ ᱞᱟᱦᱮ ᱟᱵᱚ ᱟᱹᱫᱤᱵᱟᱹᱥᱤ ᱠᱚᱦᱚᱸ ᱪᱟᱹᱠᱨᱤ ᱨᱮ ᱟᱹᱰᱤ ᱡᱟᱹᱥᱛᱤ ᱛᱤᱜᱤ ᱠᱚ ᱵᱚᱞᱚᱜ ᱠᱟᱱᱟ ᱛᱚ ᱱᱚᱝᱠᱟᱭ ᱤᱭᱟᱹᱣ ᱟᱠᱟᱫ ᱞᱮᱭᱟ ᱟᱹᱫᱤᱵᱟᱹᱥᱤ ᱠᱩ ᱞᱟᱹᱜᱤᱫ ᱛᱷᱨᱤ ᱯᱟᱨᱥᱮᱱ ᱢᱤᱫᱴᱮᱡ ᱨᱤᱡᱟᱨᱵᱷᱮᱥᱚᱱ ᱥᱤᱴ ᱮ ᱦᱟᱹᱴᱤᱧ ᱟᱠᱟᱫ ᱞᱮᱭᱟ ᱛᱚ ᱚᱱᱟ ᱨᱮ ᱚᱱᱟ ᱤᱭᱟᱹᱛᱮ ᱢᱟᱱᱮ ᱡᱚᱛᱷᱮᱥᱴᱚ ᱢᱟᱱᱮ ᱟᱵᱚ ᱟᱹᱫᱤᱵᱟᱹᱥᱤ ᱨᱮᱱ ᱟᱻ ᱤᱭᱟᱹ ᱠᱩ ᱡᱩᱣᱟᱹᱱ ᱠᱩ ᱢᱟᱱᱮ ᱱᱚᱠᱨᱤ ᱨᱮᱠᱚ ᱵᱚᱞᱚ ᱫᱟᱲᱮᱭᱟᱜᱼᱟ ᱟᱨ ᱚᱱᱠᱟᱱᱟᱜ ᱰᱚᱠᱴᱚᱨ ᱤᱭᱟᱹ ᱠᱚᱦᱚᱸ ᱦᱮᱸ ᱞᱟᱹᱴᱩᱣᱟᱜ ᱯᱟᱲᱦᱟᱜ ᱞᱟᱹᱜᱤᱫ ᱦᱚᱸ ᱛᱷᱚᱲᱟ ᱥᱤᱴ ᱮ ᱮᱢ ᱠᱟᱱᱟ ᱟᱨ ᱯᱩᱞᱤᱥ ᱟᱨᱢᱤ ᱤᱭᱟᱹ ᱯᱩᱞᱤᱥ ᱠᱩ ᱨᱮᱱᱟᱜ ᱟᱨ ᱚᱱᱠᱟ ᱴᱤᱪᱟᱨ ᱠᱚᱨᱮᱱᱟᱜ ᱛᱷᱚᱲᱟ ᱜᱟᱱ ᱨᱮᱦᱚᱸ ᱟᱵᱚ ᱟᱹᱫᱤᱵᱟᱹᱥᱤ ᱞᱟᱹᱜᱤᱫ ᱵᱷᱮᱠᱮᱱᱥᱤᱭ ᱫᱚᱦᱚ ᱟᱠᱟᱜᱼᱟ ᱛᱚ ᱱᱚᱜᱼᱚᱭ ᱠᱤᱪᱷᱩ ᱫᱤᱱ ᱪᱟᱞᱟᱣᱮᱱ ᱦᱮᱸ ᱪᱟᱞᱟᱣᱮᱱ ᱤᱭᱟᱹ ᱨᱮᱫᱚ ᱡᱚᱛᱷᱮᱥᱴᱚ ᱟᱵᱚᱨᱮᱱ ᱚᱠᱚᱭ ᱠᱩᱨᱩᱢᱩᱴᱩᱭᱮᱫ ᱠᱟᱱ ᱡᱩᱣᱟᱹᱱ ᱠᱚ ᱡᱚᱛᱮᱥᱴᱷᱚ ᱯᱩᱞᱤᱥ ᱠᱚᱨᱮ ᱦᱚᱸ ᱧᱟᱢ ᱠᱮᱫᱟ ᱠᱚ, ᱴᱤᱪᱟᱨ ᱠᱚᱨᱮ ᱦᱚᱸᱠᱚ ᱧᱟᱢ ᱠᱮᱫᱟ, ᱛᱚ ᱚ ᱵᱤ ᱥᱤ ᱨᱮᱼ ᱠᱚ ᱫᱚᱦᱚ ᱟᱠᱟᱫ ᱨᱮ ᱨᱮᱦᱚᱸ ᱡᱟᱜᱮ ᱨᱮᱦᱚᱸ ᱚᱠᱚᱭ ᱠᱩᱨᱩᱢᱩᱴᱩ ᱢᱮᱱᱟᱜ ᱛᱟᱭᱟ ᱩᱱᱤ ᱫᱚ ᱦᱚᱜᱼᱚᱭ ᱟᱭᱟᱜ ᱤᱭᱟᱹᱭ ᱤᱭᱟᱹ ᱫᱟᱲᱮᱜ ᱠᱟᱱᱟ ᱮᱱᱛᱮ ᱟᱭᱟᱜ ᱦᱚᱠᱛᱮ ᱤᱭᱟᱹ ᱱᱚᱠᱨᱤ ᱠᱚ ᱧᱟᱢᱮᱫ ᱛᱮ ᱧᱟᱢᱮᱫᱟ
ᱧᱟᱢ ᱫᱚᱠᱚ ᱧᱟᱢᱮᱫ ᱠᱟᱱ ᱜᱮᱭᱟ ᱠᱳᱱᱳ ᱵᱟᱹᱲᱤᱡ ᱫᱚ ᱵᱟᱝ ᱠᱟᱱᱟ ᱾ ᱟᱹᱰᱤ ᱱᱟᱯᱟᱭ ᱠᱟᱛᱷᱟ ᱠᱟᱛᱷᱟ ᱜᱮᱵᱮᱱ ᱨᱚᱲ ᱠᱟᱫᱟ ᱠᱳᱱᱳ ᱵᱟᱹᱲᱤᱡ ᱫᱚ ᱵᱟᱵᱮᱱ ᱞᱟᱹᱭᱫᱟ ᱢᱚᱡᱽ ᱜᱮᱵᱮᱱ ᱨᱚᱲ ᱟᱠᱟᱫᱟ ᱛᱚ ᱵᱷᱟᱹᱜᱤ ᱠᱟᱛᱷᱟ ᱠᱟᱱ ᱜᱮᱭᱟ ᱾ ᱛ ᱱᱚᱰᱮ ᱫᱚ ᱮᱴᱟᱜ ᱠᱮᱴᱟᱜᱚᱨᱤ ᱫᱚ ᱵᱟᱹᱧ ᱢᱮᱥᱟᱞ ᱞᱮᱜᱼᱟ ᱾ ᱛᱚ ᱚᱱᱟ ᱫᱚ ᱛᱚ ᱠᱟᱹᱴᱤᱡ ᱡᱟᱦᱟᱱᱟᱜ ᱢᱟᱱᱮ ᱤᱧ ᱫᱚ ᱮᱴᱟᱜ ᱤᱧ ᱞᱟᱹᱭ ᱚᱪᱚ ᱠᱤᱱᱛᱩ ᱦᱳᱭᱛᱚ ᱚᱱᱟ ᱫᱚ ᱵᱟᱝ ᱠᱟᱛᱮ ᱜᱮ ᱾ ᱟᱹᱰᱤ ᱱᱟᱯᱟᱭ ᱜᱮᱵᱮᱱ ᱨᱚᱲ ᱠᱮᱫᱟ ᱾ ᱛᱚ ᱧᱮᱞ ᱞᱮᱠᱷᱟᱱ ᱫᱤᱠ ᱞᱮᱠᱷᱟᱱ ᱛᱮᱜᱮ ᱱᱤᱭᱟᱹ ᱵᱟᱱᱟᱨ ᱫᱤᱠ ᱠᱷᱚᱱ ᱫᱚ ᱴᱷᱤᱠ ᱫᱚ ᱴᱷᱤᱠ ᱜᱮᱭᱟ ᱾ ᱠᱳᱱᱳ ᱵᱷᱩᱞ ᱫᱚ ᱵᱟᱝ ᱠᱟᱱᱟ ᱾
ᱦᱳᱭ ᱦᱳᱭ ᱟᱫᱚ ᱱᱚᱜᱼᱚᱭ ᱤᱭᱟᱹ ᱨᱮᱦᱚᱸ ᱢᱟᱱᱮ ᱱᱤᱛ ᱦᱚᱸ ᱚᱠᱚᱭ ᱫᱚ ᱥᱚᱨᱠᱟᱨ ᱱᱚᱰᱮᱱᱤᱡ ᱛᱟᱞᱮ ᱟᱞᱮ ᱟᱫᱚ ᱰᱷᱤᱨ ᱵᱟᱝ ᱰᱷᱤᱨ ᱨᱮᱦᱚᱸ ᱟᱵᱚ ᱚᱠᱟ ᱫᱚ ᱥᱟᱱᱛᱟᱞᱤ ᱯᱟᱹᱨᱥᱤ ᱥᱟᱱᱛᱟᱞᱤ ᱪᱤᱠᱤ ᱛᱮ ᱚᱞᱪᱤᱠᱤ ᱼᱠᱤ ᱟᱞᱮ ᱱᱚᱰᱮ ᱟᱹᱰᱤ ᱫᱤᱱ ᱦᱮᱸ ᱵᱟᱝ ᱛᱟᱦᱮᱸ ᱠᱟᱱ ᱛᱟᱞᱮᱭᱟ ᱟᱭᱢᱟ ᱫᱤᱱ ᱦᱩᱭᱱᱟ ᱵᱟᱝ ᱛᱟᱦᱮᱸ ᱠᱟᱱ ᱛᱟᱞᱮᱭᱟ ᱟᱫᱚ ᱱᱤᱛ ᱱᱟᱣᱟ ᱜᱮ ᱦᱟᱸᱜ ᱱᱚᱜᱼᱚᱭ ᱪᱟᱞᱟᱣᱮᱱ ᱵᱚᱪᱷᱚᱨ ᱜᱮ ᱢᱟᱱᱮ ᱯᱨᱚᱛᱷᱚᱢ ᱫᱚ ᱯᱨᱟᱭᱢᱟᱨᱤ ᱞᱮᱵᱮᱞ ᱛᱮ ᱚᱱᱠᱟ ᱤᱭᱟᱹ ᱮᱡᱩᱠᱮᱥᱚᱱ ᱤᱭᱟᱹ ᱯᱟᱥ ᱞᱮᱫᱟ ᱟᱫᱚ ᱪᱮᱫ ᱠᱚ ᱜᱩᱱᱟᱹᱱ ᱵᱟᱲᱟ ᱠᱟᱛᱮᱫ ᱢᱟᱱᱮ ᱟᱸᱜᱚᱪ ᱞᱟᱹᱜᱤᱫ ᱮ ᱵᱟᱫᱽᱫᱷᱚᱭᱮᱱᱟ ᱾ ᱢᱟᱱᱮ ᱱᱤᱛ ᱫᱚ ᱢᱤᱰᱤᱭᱟᱢ ᱯᱩᱨᱟᱹ ᱥᱟᱱᱛᱟᱞᱤ ᱢᱤᱰᱤᱭᱟᱢ ᱛᱮ ᱯᱟᱲᱦᱟᱜ ᱨᱮᱱᱟᱜ ᱤᱭᱟᱹ ᱟᱸᱜᱚᱪ ᱠᱮᱫᱟᱭ ᱵᱤᱞ ᱠᱚ ᱯᱟᱥ ᱠᱮᱫᱟ ᱢᱟᱱᱮ ᱥᱟᱱᱛᱟᱞᱤ ᱢᱤᱰᱤᱭᱟᱢ ᱢᱮᱱᱛᱮ ᱯᱟᱲᱦᱟᱜ ᱨᱮᱱᱟᱜ ᱢᱤᱰᱤᱭᱟᱢ ᱯᱟᱥ ᱠᱟᱱᱟ ᱾ ᱦᱳᱭ ᱦᱳᱭ ᱦᱳᱭ ᱛᱚ ᱢᱟᱱᱮ ᱱᱤᱛ ᱱᱤᱛᱚᱜ ᱱᱤᱭᱟᱹᱴᱟᱜ ᱦᱩᱭ ᱟᱠᱟᱱᱟ ᱯᱨᱚᱵᱞᱮᱢ ᱫᱚ ᱢᱟᱱᱮ ᱴᱤᱪᱟᱨ ᱨᱮᱱᱟᱜ ᱤᱭᱟᱹ ᱵᱟᱝ ᱦᱩᱭᱩᱜ ᱟᱠᱟᱱᱟ ᱴᱤᱪᱟᱨ ᱨᱮᱱᱟᱜ ᱥᱤᱞᱮᱠᱥᱚᱱ ᱤᱭᱟᱹ ᱵᱟᱝ ᱦᱩᱭ ᱟᱠᱟᱱᱟ ᱦᱳᱭ ᱟᱫᱚ ᱦᱳᱭ ᱟᱫᱚ ᱚᱠᱟ ᱫᱚ ᱥᱚᱨᱠᱟᱨ ᱼᱠᱟᱨ ᱫᱚᱭ ᱢᱮᱱᱫᱟ ᱥᱮ ᱢᱟᱱᱮ ᱵᱟᱰᱟᱭ ᱠᱟᱛᱮᱜ ᱫᱚ ᱵᱟᱝ ᱦᱩᱭᱩᱜᱼᱟ ᱛᱮ ᱵᱟᱰᱟᱭ ᱨᱮᱱᱟᱜ ᱢᱤᱫᱴᱮᱱ ᱴᱤᱪᱟᱨ ᱨᱮᱱᱟᱜ ᱢᱤᱫᱴᱮᱱ ᱡᱳᱜᱚᱛᱟ ᱥᱟᱨᱴᱤᱯᱷᱤᱠᱮᱴ ᱡᱟᱹᱨᱩᱲ ᱟᱭ ᱠᱟᱱᱟ ᱥᱮ? ᱚᱱᱟ ᱞᱟᱹᱜᱤᱫ ᱱᱤᱛᱚᱜ ᱯᱟᱹᱦᱤᱞ ᱨᱮ ᱦᱳᱭ, ᱚᱱᱟ ᱞᱟᱹᱜᱤᱫ ᱮ ᱯᱟᱹᱦᱤᱞ ᱨᱮ ᱠᱷᱚᱡᱚᱜ ᱠᱟᱱᱟ ᱱᱤᱛᱚᱜ ᱰᱤ ᱮᱞ ᱮᱰ ᱟᱨ ᱴᱮᱹᱰ ᱯᱟᱥ ᱡᱟᱹᱨᱩᱲᱟ ᱵᱚᱞᱮ ᱛᱚ ᱚᱱᱟ ᱞᱟᱹᱜᱤᱫ ᱱᱤᱛᱚᱜ ᱯᱨᱚᱥᱮᱥ ᱪᱟᱞᱟᱜ ᱠᱟᱱᱟ ᱦᱟᱸᱜ ᱟᱫᱚ ᱦᱟᱸᱜ ᱟᱵᱚᱨᱮᱱ ᱤᱭᱟᱹ ᱫᱚᱠᱚ ᱵᱟᱪᱷᱟᱣ ᱵᱟᱦᱟᱞᱚᱜᱼᱟ ᱦᱳᱭ ᱦᱳᱭ ᱦᱳᱭ ᱦᱳᱭ ᱦᱳᱭ ᱟᱫᱚ ᱟᱯᱮ ᱥᱮᱫ ᱫᱚ ᱦᱟᱸᱜ ᱪᱮᱫ ᱞᱮᱠᱟ ᱵᱟᱝ ᱤᱭᱟᱹ ᱠᱚᱫᱚ ᱪᱤᱠᱤ ᱠᱚᱫᱚ ᱛᱚᱵᱮ?
ᱚᱱᱠᱟ ᱜᱮ ᱱᱤᱛᱚᱝ ᱦᱚᱸ ᱪᱟᱞᱟᱜ ᱠᱟᱱ ᱜᱮᱭᱟ ᱛᱚ ᱚᱱᱠᱟ ᱱᱤᱛ ᱦᱚᱸ ᱢᱟᱱᱮ ᱱᱤᱛᱚᱝ, ᱯᱷᱟᱭᱤᱵ ᱚᱵᱽᱫᱤ ᱢᱮᱱᱟᱜᱼᱟ ᱪᱤᱠᱤ ᱫᱚ ᱚᱞ ᱪᱤᱠᱤ ᱫᱚ ᱛᱟᱯᱚᱨ ᱱᱚᱸᱰᱮ ᱛᱚᱠᱷᱚᱱ ᱚᱱᱛᱮ ᱠᱷᱚᱱ ᱡᱷᱟᱹᱞ ᱧᱚᱜ ᱜᱮᱭᱟ ᱠᱤᱪᱷᱩ ᱚᱠᱟ ᱠᱚᱨᱮ ᱫᱚ ᱦᱩᱜᱽᱞᱤ ᱰᱤᱥᱴᱤᱠ ᱠᱚᱨᱮ ᱥᱮ ᱡᱟᱭᱜᱟ ᱠᱚᱨᱮ ᱢᱮᱱᱟᱜᱼᱟ, ᱵᱷᱟᱹᱜᱤ ᱵᱷᱟᱹᱜᱤ ᱡᱟᱭᱜᱟ ᱠᱚᱨᱮ ᱜᱮ ᱢᱮᱱᱟᱜᱼᱟ, ᱟᱨ ᱡᱟᱜᱟ ᱠᱚᱨᱮ ᱜᱮ ᱤᱥᱠᱩᱞ ᱛᱟᱯᱚᱨ ᱠᱚᱞᱮᱡᱽ, ᱤᱭᱩᱱᱤᱵᱷᱟᱨᱥᱤᱴᱤ ᱦᱩᱭ ᱠᱟᱱᱟ, ᱛᱚ ᱱᱤᱝᱠᱟ ᱫᱚ ᱯᱩᱨᱟᱹᱴᱟ ᱫᱚ ᱢᱟᱱᱮ ᱢᱚᱡᱽ ᱛᱮᱫᱚ ᱟᱣᱨᱤ ᱟ ᱟᱵᱚᱣᱟᱜ ᱡᱟᱦᱟᱸ ᱡᱟᱱᱟᱢ ᱟᱲᱟᱝ ᱛᱮᱫᱚ ᱯᱩᱨᱟᱹᱴᱟ ᱫᱚ ᱵᱟᱝ ᱠᱚᱢᱯᱞᱤᱴ ᱟᱠᱟᱱᱟ᱾ ᱠᱤᱪᱷᱩ ᱚᱱᱟ ᱥᱟᱞᱟᱜ ᱵᱮᱝᱜᱚᱞᱤ ᱛᱮ ᱢᱮᱥᱟᱞ ᱢᱮᱱᱟᱜᱼᱟ᱾
ᱟᱪᱪᱷᱟ ᱟᱪᱪᱷᱟ ᱦᱮᱸ ᱦᱮᱸ ᱦᱳᱭ᱾ ᱟᱪᱪᱷᱟ ᱟᱪᱪᱷᱟ ᱟᱪᱪᱷᱟ ᱟᱞᱮ ᱥᱮᱫ ᱦᱚᱸ ᱱᱚᱸᱰᱮ ᱫᱚ, ᱦᱮᱸ ᱚᱠᱟ ᱫᱚ ᱟᱹᱞᱤᱧ ᱞᱤᱧ ᱯᱟᱲᱦᱟᱜ ᱠᱟᱱ ᱫᱚ ᱦᱟᱸᱜ ᱟᱥᱟᱢᱤᱥ ᱛᱮᱜᱮ ᱞᱤᱧ ᱯᱟᱲᱦᱟᱣ ᱠᱟᱱᱟ ᱟᱥᱟᱢᱤᱭᱟ ᱛᱮ᱾ ᱟᱫᱚ ᱱᱤᱛᱳᱜ ᱞᱟᱦᱮ ᱞᱟᱦᱤ ᱪᱤᱫ ᱦᱩᱭᱩᱜ ᱠᱟᱱᱟ ᱪᱤ ᱠᱤ ᱦᱚᱸ,
ᱟᱪᱪᱷᱟ ᱜᱚᱝᱠᱮ ᱢᱟᱱᱮ ᱥᱚᱢᱚᱭ ᱚᱠᱛᱚ ᱦᱚᱸ ᱵᱤᱞᱚᱢ ᱫᱤᱱᱟ ᱛᱟᱦᱚᱞᱮ,